ᱦᱮᱸ ᱢᱮᱱᱮᱫ ᱛᱟᱦᱤᱧ ᱠᱤ ᱥᱚᱵᱽᱡᱤ ᱠᱚᱯᱮ ᱨᱚᱦᱚᱭ ᱟᱠᱟᱜ-ᱟ ᱵᱚᱨᱥᱟ ᱨᱮ
ᱥᱚᱵᱽᱡᱤ ᱠᱚᱫᱚᱞᱮ ᱨᱚᱦᱚᱭ ᱟᱠᱟᱫᱟ ᱠᱚᱱᱰᱷᱟ ᱠᱚ, ᱡᱷᱤᱝᱜᱟᱹ ᱠᱚ᱾ ᱟᱨ ᱵᱚᱨᱵᱚᱴᱤ ᱵᱷᱤᱲᱤ ᱠᱟᱞᱞᱟ ᱠᱚ ᱱᱚᱣᱟ ᱠᱚᱜᱮᱞᱮ ᱨᱚᱦᱚᱭ ᱠᱟᱫᱟ᱾
ᱟᱯᱮᱻ ᱚᱲᱟᱜ ᱨᱮ ᱡᱚᱢ ᱞᱟᱹᱜᱤᱫ ᱥᱮ ᱟᱹᱠᱷᱨᱤᱧ ᱞᱟᱹᱜᱤᱫ᱾
ᱵᱟᱝ ᱚᱲᱟᱜ ᱠᱚᱨᱮ ᱡᱚᱢ ᱞᱟᱹᱜᱤᱫ ᱜᱮ, ᱚᱱᱠᱟ ᱟᱹᱠᱷᱨᱤᱧ ᱞᱟᱹᱜᱤᱫ ᱫᱚ ᱵᱟᱝᱞᱮ ᱨᱚᱦᱚᱭ ᱠᱟᱫᱟ᱾ ᱟᱨ ᱵᱟᱝ ᱦᱩᱭᱩᱜ-ᱟ ᱥᱮ ᱱᱮᱛᱟᱨ ᱫᱤᱱ ᱫᱚ᱾ ᱫᱚᱢᱮ ᱡᱚᱛᱱᱚ ᱦᱳᱭᱳᱜ-ᱟ᱾ ᱚᱱᱟᱛᱮ ᱚᱲᱟᱜ ᱠᱚ ᱡᱚᱢ ᱞᱟᱹᱜᱤᱫ ᱜᱮᱞᱮ ᱨᱚᱦᱚᱭ ᱟᱠᱟᱫᱟ᱾
ᱟᱞᱮ ᱥᱮᱫ ᱦᱚᱸ ᱱᱚᱛᱮ ᱰᱟᱦᱤ ᱜᱮᱭᱟ ᱟᱫᱚ ᱥᱚᱵᱽᱡᱤ ᱜᱮᱻ᱾ ᱵᱤᱥᱤ ᱠᱚ ᱨᱚᱦᱚᱭᱟ ᱠᱚ ᱟᱞᱮ ᱦᱚᱸ ᱥᱚᱵᱽᱡᱤ ᱞᱮ ᱨᱚᱦᱚᱭᱟ ᱦᱩᱲᱩ ᱫᱚ ᱠᱚᱢ ᱧᱚᱜ ᱜᱮᱞᱮ ᱨᱚᱦᱚᱭᱟ᱾
ᱩᱸ ᱛᱟᱦᱚᱸᱞᱮ ᱪᱮᱫ ᱠᱚᱯᱮ ᱨᱚᱦᱚᱭ ᱠᱟᱫᱟ ᱟᱯᱮ ᱫᱚ?
ᱚᱱᱟ ᱵᱷᱤᱲᱤ ᱯᱚᱴᱚᱞ ᱠᱩᱱᱫᱽᱨᱤ, ᱚᱱᱟ ᱠᱚᱞᱮ ᱪᱟᱥ ᱠᱟᱜ-ᱟ᱾
ᱦᱩᱸ᱾
ᱟᱞᱮ ᱫᱚᱞᱮ ᱟᱹᱠᱷᱨᱤᱧᱟ ᱰᱷᱮᱨ ᱧᱚᱜ ᱜᱮᱞᱮ ᱪᱟᱥ ᱠᱟᱜ-ᱟ᱾ ᱜᱚᱴᱟ ᱫᱚᱥ ᱵᱤᱜᱷᱟᱹ ᱞᱮᱠᱟ᱾
ᱫᱚᱢᱮ ᱦᱩᱭᱩᱜ ᱜᱮᱭᱟ ᱟᱯᱮ ᱥᱮᱫ ᱫᱚᱢᱮ ᱰᱟᱹᱦᱤ ᱜᱮᱭᱟ᱾
ᱦᱮᱸ ᱫᱚᱢᱮ ᱦᱩᱭᱩᱜ ᱜᱮᱭᱟ, ᱟᱫᱚ ᱵᱮᱥᱤ ᱧᱚᱜ ᱮ ᱵᱚᱨᱥᱟ ᱞᱮᱠᱷᱟᱱ ᱥᱮ ᱫᱟᱜ ᱞᱮᱠᱷᱟᱱᱮ ᱚᱱᱟ ᱠᱟᱞᱞᱟ ᱠᱚ ᱫᱚᱻ ᱜᱩᱡᱩᱜ-ᱟ ᱟᱡ ᱛᱮᱜᱮ ᱚᱞᱱᱟ ᱫᱟᱨᱮ ᱠᱚ᱾ ᱟᱨ ᱚᱱᱟ ᱥᱚᱥᱟ ᱫᱚ, ᱫᱟᱜ ᱨᱮ ᱦᱚᱸᱭ ᱵᱟᱭ ᱪᱤᱠᱟᱹᱜ-ᱟ᱾ ᱥᱚᱥᱟ ᱫᱚ ᱰᱮᱞᱤ ᱜᱚᱫ ᱦᱩᱭᱩᱜ-ᱟ, ᱡᱚᱠᱷᱚᱱ ᱜᱚᱫᱚᱜ-ᱟ ᱰᱮᱞᱤ ᱜᱮ ᱜᱚᱫ ᱦᱩᱭᱩᱜ-ᱟ᱾
ᱦᱮᱸ ᱦᱮᱸ᱾ ᱟᱞᱮᱥᱮᱫ ᱦᱚᱸ ᱥᱚᱥᱟ ᱠᱚᱫᱚ ᱨᱚᱦᱚᱭ ᱫᱚᱠᱚ ᱨᱚᱦᱚᱭᱟ ᱟᱫᱚ ᱟᱹᱠᱷᱨᱤᱧ ᱠᱚ ᱞᱟᱹᱜᱤᱫ ᱡᱟᱦᱟᱸᱭ ᱩᱱᱠᱩ ᱫᱚᱠᱚ ᱨᱚᱦᱚᱭᱟ᱾ ᱢᱤᱫ ᱫᱤᱱ ᱪᱷᱟᱲᱟ ᱠᱚ ᱜᱚᱫᱟ ᱟᱫᱚ ᱥᱚᱥᱟ ᱫᱚ᱾
ᱦᱚᱸᱻ ᱥᱚᱥᱟ ᱨᱮᱱᱟᱜ ᱫᱟᱢ ᱪᱮᱫ ᱞᱮᱠᱟ ᱟᱯᱮᱥᱮᱫ ᱫᱚ?
ᱥᱚᱥᱟ ᱨᱮᱱᱟᱜ ᱫᱟᱢ ᱵᱷᱟᱜᱮ ᱜᱮ ᱦᱮᱱᱟᱜᱼᱟ,
ᱛᱤᱱᱟᱹᱜ ᱠᱟᱛᱮ ᱠᱮᱡᱤ?
ᱛᱤᱨᱤᱥ ᱴᱟᱠᱟ ᱠᱤᱡᱤ᱾
ᱦᱮᱸ ᱦᱮᱸ ᱵᱷᱟᱜᱮ ᱜᱮ, ᱟᱫᱚ ᱟᱞᱮ ᱥᱮᱫ ᱫᱚ ᱚᱱᱠᱟ ᱵᱮᱥᱤ ᱧᱚᱜ ᱠᱚ ᱪᱟᱥᱟ ᱛᱚ ᱚᱱᱠᱟ ᱫᱚᱥ ᱴᱟᱠᱟ, ᱯᱚᱱᱨᱚ ᱴᱟᱠᱟ᱾ ᱦᱚᱸᱜᱼᱚ ᱱᱚᱝ ᱠᱟ ᱠᱚ ᱠᱤᱨᱤᱧ ᱠᱟᱛᱮ ᱠᱚ ᱦᱟᱛᱟᱣᱟᱠᱚ ᱯᱟᱹᱭᱠᱟᱹᱨ᱾
ᱦᱩᱸ᱾
ᱟᱨ ᱚᱱᱟ ᱡᱟᱦᱟᱸ ᱠᱩᱱᱸᱫᱽᱨᱤ ᱠᱚ ᱚᱱᱟ ᱠᱚ ᱡᱷᱚᱛᱚ ᱟᱞᱮᱭᱟᱜ ᱯᱟᱹᱭᱠᱟᱹᱨ ᱠᱚᱞᱮ ᱮᱢᱟ ᱠᱚᱣᱟ ᱦᱤᱡᱩᱜ ᱟᱠᱚ᱾ ᱳᱡᱳᱱᱟᱠᱚ ᱟᱨᱠᱚ ᱤᱫᱤᱭᱟ ᱠᱚ᱾
ᱟᱢ,
ᱟᱨ ᱯᱮᱲᱟ ᱠᱚᱦᱚᱸ ᱠᱚ ᱦᱤᱡᱩᱜᱼᱟ ᱯᱮᱲᱟ ᱠᱚᱦᱚᱸ ᱠᱚ ᱤᱫᱤᱭᱟ᱾
ᱦᱮᱸ᱾
ᱟᱯᱮ ᱛᱟᱦᱞᱮ ᱚᱱᱟ ᱟᱫᱟ, ᱥᱟᱥᱟᱝ ᱱᱚᱣᱟ ᱠᱚᱯᱮ ᱨᱚᱦᱚᱭᱟᱯᱮ ᱥᱮ ᱵᱟᱝ?
ᱟᱫᱟ ᱥᱟᱥᱟᱝ ᱠᱚ᱾
ᱦᱳᱭ᱾
ᱚᱱᱟ ᱠᱚᱫᱚ ᱵᱟᱝᱞᱮ ᱨᱚᱦᱚᱭ ᱵᱟᱲᱟ ᱠᱟᱫᱟ᱾
ᱟᱯᱮ ᱫᱚᱯᱮ ᱨᱚᱦᱚᱭᱟ?
ᱦᱩᱸ ᱨᱚᱦᱚᱭ ᱜᱮᱭᱟᱞᱮ ᱨᱚᱦᱚᱭ ᱠᱟᱜᱼᱟᱞᱮ, ᱠᱚᱢ ᱧᱚᱜ ᱚᱱᱟ ᱠᱚᱫᱚ᱾
ᱟᱢ,
ᱟᱫᱚ ᱩᱱᱟᱹᱜ ᱰᱷᱮᱨ ᱧᱚᱜ ᱨᱚᱦᱚᱭ ᱦᱩᱭᱩᱜ ᱠᱟᱱᱟ ᱛᱚ, ᱢᱩᱱᱤᱥ ᱠᱚ ᱵᱟᱠᱚ ᱧᱟᱢᱚᱜ ᱠᱟᱱᱟ᱾ ᱱᱤᱭᱟᱹ ᱥᱩᱢᱚᱭ ᱮᱛᱚ ᱠᱚᱢ ᱧᱚᱜ ᱜᱮ ᱨᱚᱦᱚ ᱦᱳᱭ ᱠᱟᱱᱟ᱾
ᱦᱮᱸ᱾ ᱟᱞᱮ ᱥᱮᱫ ᱫᱚ ᱵᱟᱝᱠᱚ ᱨᱚᱦᱚᱭᱟ ᱟᱫᱟ ᱥᱟᱥᱟᱝ ᱠᱚᱫᱚ᱾
ᱟᱯᱮ ᱥᱮᱫ ᱫᱚ ᱦᱳᱲᱳ ᱵᱮᱥᱤ ᱠᱚ ᱨᱚᱦᱚᱭᱟᱠᱚ ᱥᱮ ᱱᱚᱣᱟ ᱥᱚᱵᱽᱡᱤ ᱵᱮᱥᱤ ᱠᱚ ᱪᱟᱥᱟᱠᱚ?
ᱟᱞᱮᱥᱮᱫ ᱫᱚ ᱦᱳᱲᱳ ᱜᱮ ᱵᱤᱥᱤ ᱠᱚ ᱨᱚᱦᱚᱭᱟ, ᱥᱚᱵᱽᱡᱤ ᱫᱚ ᱠᱚᱢ ᱠᱚ ᱨᱚᱦᱚᱭᱟ᱾ ᱛᱚ ᱦᱚᱸᱜᱼᱚ ᱱᱚᱣᱟᱻ ᱡᱟᱦᱟᱸ ᱦᱳᱲᱳ ᱱᱤᱛᱚᱜ ᱠᱚ ᱨᱚᱦᱚᱭᱱᱟ, ᱚᱱᱟ ᱜᱷᱩᱴᱩ ᱦᱳᱲᱳ ᱠᱚ ᱤᱨ ᱠᱟᱛᱮᱫ ᱢᱟᱹᱨᱤᱪ ᱠᱚ ᱫᱚᱢᱮ ᱠᱚ ᱨᱚᱦᱚᱭᱟ ᱢᱟᱹᱨᱤᱪ, ᱟᱹᱞᱩ ᱛᱚᱠᱷᱚᱱ ᱠᱚ ᱨᱚᱦᱚᱭᱟ᱾
ᱯᱮ ᱦᱳᱲᱳ ᱫᱚ ᱪᱮᱫ ᱦᱳᱲᱳ ᱯᱮ ᱪᱟᱥ ᱜᱮᱭᱟ?
ᱦᱳᱲᱳ ᱫᱚᱻ ᱱᱚᱝ ᱰᱟᱺᱦᱤ ᱦᱳᱲᱳ ᱡᱟᱦᱟᱸ ᱠᱚ ᱞᱟᱹᱭ ᱜᱚᱣᱨᱚᱵᱽ᱾ ᱱᱚᱣᱟ ᱦᱳᱲᱳ ᱠᱚ ᱠᱚ ᱨᱚᱦᱚᱭᱮ ᱠᱟᱫ ᱱᱚᱣᱟ ᱨᱚᱦᱚᱭ ᱟᱞᱮ ᱟᱨ ᱚᱱᱟ ᱠᱚ ᱤᱨ ᱠᱟᱛᱮᱫ ᱚᱱᱟ ᱢᱟᱹᱨᱤᱪ, ᱟᱹᱞᱩ ᱚᱱᱟ ᱠᱚ ᱨᱚᱦᱚᱭ᱾
ᱵᱷᱟᱜᱮ ᱜᱮ, ᱛᱟᱦᱞᱮ ᱟᱞᱩ ᱠᱚ ᱛᱤᱱᱟᱹᱜ ᱜᱟᱱ ᱯᱮ ᱨᱚᱦᱚᱭ ᱜᱮ?
ᱟᱹᱞᱩ ᱠᱚᱻ ᱨᱚᱦᱚᱭ ᱜᱮᱭᱟᱞᱮ᱾
ᱟᱨ ᱱᱮᱥ ᱪᱟᱞᱟᱣᱮᱱ ᱫᱚ, ᱱᱮᱥ ᱛᱤᱱᱟᱹᱜ ᱯᱮ ᱨᱚᱦᱚᱭ ᱞᱟᱜᱼᱟ ᱯᱮ?
ᱱᱮᱥ ᱞᱮ ᱨᱚᱦᱚᱭ ᱞᱮᱫᱟᱻ ᱵᱟᱨ ᱵᱤᱜᱷᱟᱹ ᱞᱮᱠᱟᱞᱮ ᱨᱚᱦᱚᱭ ᱞᱮᱫᱟ᱾
ᱟᱫᱚ ᱚᱱᱟ ᱫᱚᱯᱮ ᱟᱠᱷᱨᱤᱧ ᱠᱮᱫᱟ ᱥᱮ ᱴᱳᱨ ᱨᱮᱯᱮ ᱫᱚᱦᱚ ᱠᱟᱜ?
ᱴᱳᱨ ᱨᱮ ᱵᱟᱢ ᱵᱟᱝᱞᱮ ᱟᱠᱷᱨᱤᱧ ᱠᱟᱫᱟ ᱫᱟᱢ ᱵᱟᱹᱱᱩᱜ ᱛᱮ ᱵᱟᱝᱞᱮ ᱟᱠᱷᱨᱤᱧ ᱠᱟᱫᱟ᱾ ᱴᱳᱨ ᱨᱮᱞᱮ ᱡᱚᱢᱟᱣ ᱠᱟᱫᱟ ᱦᱟᱯᱳᱭ ᱪᱮᱜᱠᱟ ᱫᱟᱢᱚᱜᱼᱟ᱾
ᱟᱞᱮ ᱦᱚᱸᱻ ᱰᱷᱮᱨ ᱧᱚᱜ ᱜᱮᱞᱮ ᱪᱟᱥᱞᱟᱜᱼᱟ, ᱜᱚᱴᱟ ᱢᱚᱬᱮ ᱵᱤᱜᱷᱟ ᱞᱮᱠᱟ᱾ ᱟᱫᱚ ᱵᱟᱨ ᱜᱟᱹᱲᱤ ᱜᱟᱱ ᱫᱚᱦᱚ ᱦᱩᱭ ᱠᱟᱱᱟ᱾ ᱴᱳᱨ ᱨᱮ ᱟᱨ ᱵᱟᱹᱠᱤ ᱫᱚ ᱵᱟᱹᱫᱽ ᱨᱮᱜᱮ ᱛᱟᱦᱮᱭᱱᱟ ᱟᱹᱠᱷᱨᱤᱧ ᱦᱚᱸ ᱟᱞᱮ ᱦᱚᱸ ᱵᱟᱞᱮ ᱟᱹᱠᱷᱨᱤᱧ ᱫᱟᱲᱮ ᱛᱮ᱾ ᱱᱚᱣᱟ ᱫᱚ ᱩᱱᱟᱹᱜ ᱠᱚᱢ ᱫᱟᱢ᱾ ᱵᱚᱥᱛᱟ ᱠᱤᱨᱤᱧ ᱛᱮ ᱡᱟᱦᱟᱸ ᱵᱚᱥᱛᱟ ᱠᱤᱨᱤᱧᱚᱜᱼᱟ ᱚᱱᱟ ᱯᱚᱭᱥᱟ ᱜᱮ ᱵᱟᱝ ᱨᱟᱜᱟᱵᱚᱜᱼᱟ ᱟᱠᱷᱨᱤᱧ
ᱦᱮᱸ᱾
ᱯᱮᱲᱟ ᱦᱚᱸᱞᱮ ᱮᱢᱟᱜ ᱠᱚᱣᱟ ᱠᱚ ᱤᱫᱤ ᱠᱮᱫᱟ ᱠᱚ᱾ ᱛᱩ ᱛᱟᱦᱮᱭᱱᱟ ᱵᱟᱹᱫᱽ ᱨᱮ ᱥᱤᱭᱟᱭ ᱱᱟ᱾
ᱦᱩᱸ᱾
ᱟᱫᱚ ᱠᱟᱞᱚᱢ ᱫᱚ ᱵᱟᱞᱮ ᱪᱟᱥᱟ ᱟᱹᱞᱩ ᱫᱚ᱾ ᱚᱲᱟᱜ ᱡᱚᱢ ᱞᱮᱠᱷᱟ ᱞᱮ ᱠᱚᱨᱟᱣᱟᱞᱮ ᱟᱫᱚ ᱵᱟᱝ᱾
ᱟᱞᱮ ᱦᱚᱸ ᱚᱱᱠᱟ ᱜᱮᱞᱮ ᱢᱚᱱᱮᱭᱫᱟ ᱫᱟᱢ ᱵᱟᱝ ᱛᱟᱦᱮᱱᱟ᱾ ᱢᱚᱱᱮᱭ ᱫᱟᱞᱮ ᱵᱟᱝ ᱞᱮ ᱪᱟᱥᱟ, ᱢᱟᱹᱨᱤᱪ ᱞᱮ ᱪᱟᱥᱟ ᱢᱚᱱᱮᱭ ᱫᱟᱞᱮ᱾
ᱦᱩᱸ ᱵᱷᱟᱜᱮ ᱢᱟᱹᱨᱤᱪ ᱪᱟᱥ ᱫᱚ ᱵᱷᱟᱜᱮ ᱜᱮᱭᱟ ᱞᱟᱵᱷ ᱨᱮᱦᱚᱸ ᱛᱟᱦᱮᱱᱟ᱾ ᱱᱤᱭᱟᱹ ᱫᱷᱟᱣ ᱢᱟᱹᱨᱤᱡ ᱨᱮᱱᱟᱜ ᱫᱟᱢ ᱵᱷᱟᱜᱮ ᱜᱮ ᱛᱟᱦᱮᱸ ᱠᱟᱱᱟ ᱢᱤᱫᱥᱚ ᱴᱟᱠᱟ ᱠᱟᱛᱮᱫ ᱠᱮᱡᱤ᱾ ᱫᱚᱢᱚᱠ ᱫᱚᱢᱮ ᱠᱚ ᱟᱹᱠᱷᱨᱤᱧ ᱠᱮᱫᱟ ᱟᱞᱮ ᱱᱚᱣᱟ ᱠᱚᱨᱮᱡ᱾
ᱟᱫᱚ ᱢᱟᱹᱨᱤᱪ ᱦᱚᱸ ᱞᱟᱦᱟ ᱧᱚᱜ ᱨᱚᱦᱚᱭ ᱦᱩᱭᱩᱜᱼᱟ ᱛᱟᱦᱞᱮ ᱞᱟᱦᱟ ᱨᱮᱠᱷᱟᱱ ᱠᱟᱹᱴᱤᱡ ᱫᱟᱢ ᱧᱟᱢᱚᱜᱼᱟ᱾ ᱟᱨ ᱛᱟᱭᱚᱢ ᱛᱮ ᱨᱚᱦᱚᱭ ᱞᱮᱠᱷᱟᱱ ᱛᱚᱠᱷᱚᱱ ᱩᱱᱟᱹᱜ ᱫᱟᱢ ᱫᱚ ᱵᱟᱢ ᱧᱟᱢᱟ ᱟᱨ᱾
ᱫᱚᱢᱮ ᱡᱚᱛᱱᱚ ᱦᱩᱭᱩᱜ ᱫᱚ ᱢᱟᱹᱨᱤᱡ ᱫᱚ᱾
ᱠᱟᱹᱡ ᱪᱩᱞᱩᱝ ᱮᱢ ᱰᱷᱤᱞᱟᱹ ᱞᱮᱠᱷᱟᱱ ᱜᱮ ᱵᱟᱝ ᱦᱩᱭᱩᱜᱼᱟ᱾
ᱦᱮᱸ ᱦᱮᱸ᱾ ᱟᱫᱚ ᱢᱟᱹᱨᱤᱪ ᱫᱚ ᱫᱚᱢᱮ ᱞᱚᱠᱠᱷᱚ ᱦᱩᱭᱩᱜᱼᱟ ᱟᱨ ᱥᱟ-ᱥᱚᱢᱚᱭ ᱨᱮᱼᱼ ᱥᱯᱨᱮ ᱦᱩᱭᱩᱜᱼᱟ, ᱫᱟᱜ ᱠᱚ ᱥᱚᱢᱚᱭ ᱨᱮ ᱯᱩ ᱦᱩᱭᱩᱜᱼᱟ᱾
ᱟᱫᱚ ᱚᱱᱟ ᱟᱯᱮ ᱫᱚ ᱚᱱᱟ ᱢᱟᱹᱨᱤᱪ ᱫᱚ ᱡᱷᱚᱛᱚ ᱯᱮ ᱟᱹᱠᱷᱨᱤᱧᱟ ᱥᱮ ᱨᱚᱦᱚᱲ ᱟᱯᱮ ᱵᱮᱞᱮ ᱠᱟᱛᱮᱜ?
ᱟᱹᱠᱷᱨᱤᱧ ᱟᱞᱮ ᱡᱚᱛᱚ᱾
ᱦᱩᱸ᱾
ᱵᱟᱝ ᱞᱮ ᱨᱚᱦᱚᱲᱟ ᱡᱷᱚᱛᱚ ᱞᱮ ᱟᱠᱷᱨᱤᱧᱟ, ᱟᱫᱚ ᱡᱟᱦᱟᱸ ᱛᱟᱭᱚᱢ ᱛᱮ ᱡᱚ ᱛᱟᱦᱮᱱᱟ ᱫᱟᱨᱮ ᱨᱮᱜᱮ ᱚᱱᱟ ᱠᱚᱫᱚ ᱵᱮᱞᱮᱜᱼᱟ, ᱟᱫᱚ ᱛᱚᱠᱷᱚᱱ ᱛᱩᱫ ᱠᱟᱛᱮ ᱚᱱᱟ ᱠᱚ ᱜᱮ ᱞᱮ ᱜᱚᱫ᱾ ᱛᱚ ᱚᱱᱟ ᱠᱚᱜᱮ ᱞᱮ ᱡᱚᱢ ᱵᱟᱲᱟᱭᱟ᱾
ᱚᱱᱟ ᱫᱚ ᱡᱷᱟᱞᱚᱜ ᱛᱮ ᱛᱟᱭᱚᱢ ᱛᱮᱱᱟᱜ?
ᱫᱚ ᱩᱱᱟᱹᱜ ᱫᱚ ᱵᱟᱭ ᱡᱷᱟᱞᱚᱜᱼᱟ ᱟᱫᱚ ᱛᱟᱦᱳ᱾
ᱵᱮᱸᱜᱟᱲ ᱠᱚ ᱛᱤᱱᱟᱹᱜ ᱜᱟᱱ ᱯᱮ ᱨᱚᱦᱚᱭ ᱟᱠᱟᱫᱟ?
ᱵᱮᱸᱜᱟᱲ ᱠᱚ ᱨᱚᱦᱚᱭ ᱞᱮᱫᱟ ᱞᱮ, ᱚᱲᱟᱜ ᱡᱚᱢ ᱞᱮᱠᱟ ᱞᱮ ᱨᱚᱦᱚᱭ ᱞᱮᱫᱟ ᱢᱤᱫᱴᱟᱝ ᱫᱟᱨᱮ ᱦᱚᱸ ᱵᱟᱝ ᱵᱟᱧᱪᱟᱣ ᱞᱮᱱ ᱛᱟᱞᱮᱭᱟ᱾ ᱱᱮ ᱮᱢᱚᱱ ᱰᱟᱠ ᱚᱠᱟ ᱨᱮ ᱞᱮ ᱨᱚᱦᱚᱭᱟ ᱚᱸᱰᱮ ᱠᱟᱹᱴᱤᱡ ᱫᱟᱜ ᱠᱟᱹᱴᱤᱡ ᱫᱚᱢᱮ ᱠᱟᱹᱡ ᱴᱼᱮ ᱫᱟᱜ ᱞᱮᱠᱷᱟᱱ ᱜᱮ ᱫᱟᱜ ᱛᱚᱸᱵᱟᱜᱼᱟ᱾ ᱟᱫᱚ ᱵᱮᱸᱜᱟᱲ ᱫᱟᱨᱮ ᱛᱚ ᱫᱟᱜ ᱠᱟᱹᱴᱤᱡ ᱦᱚᱸ ᱵᱟᱭ ᱥᱟᱦᱟᱣᱟ᱾ ᱜᱚᱡ ᱵᱟᱲᱟᱭᱮᱱᱟ, ᱵᱟᱨᱭᱟ ᱯᱮᱭᱟ ᱫᱟᱨᱮ ᱢᱮᱱᱟᱜᱼᱟ᱾
ᱟᱞᱮ ᱦᱚᱸᱞᱮ ᱪᱟᱥ ᱠᱟᱫᱟ ᱮᱠᱷᱚᱱ ᱜᱚᱡ ᱫᱚ ᱚᱝᱠᱟ ᱫᱚ ᱵᱟᱝ ᱜᱚᱡ ᱠᱟᱱ ᱛᱟᱞᱮᱭᱟ ᱢᱤᱫᱴᱟᱝ ᱵᱟᱨᱭᱟ ᱜᱚᱡ ᱟᱠᱟᱱᱟ᱾
ᱚ᱾
ᱵᱮᱸᱜᱟᱲ ᱠᱚ ᱡᱚ ᱞᱮᱱᱠᱷᱟᱱ ᱦᱟᱸᱜ ᱦᱤᱡᱩᱜ ᱯᱮ ᱮᱢᱟ ᱯᱮᱭᱟᱞᱮ᱾ ᱮᱫᱤ ᱡᱚᱝ ᱯᱮ ᱾
ᱦᱮᱸ ᱡᱚ ᱞᱮᱱ ᱠᱷᱟᱱ ᱞᱟᱹᱭ ᱟᱞᱮ ᱯᱮ ᱾ ᱪᱟᱞᱟᱜ ᱛᱮᱞᱮ ᱟᱹᱜᱩᱭᱟ ᱾
ᱦᱳᱭ ᱾
ᱟᱞᱮ ᱥᱮᱫ ᱫᱚ ᱩᱛᱩ ᱠᱚᱨᱮᱱᱟᱜ ᱚᱵᱷᱟᱵ ᱜᱮᱭᱟ ᱫᱚᱢᱮ ᱜᱮ ᱾
ᱚ ᱟᱞᱮ ᱥᱮᱫ ᱫᱚ ᱩᱛᱩ ᱨᱮᱱᱟᱜ ᱚᱵᱷᱟᱵ ᱫᱚ ᱵᱟᱱᱩᱜᱼᱟ᱾
ᱚ ᱾
ᱱᱤᱛᱚᱜ ᱛᱤᱱᱟᱹᱜ ᱜᱟᱱ ᱢᱟᱨᱟᱝ ᱠᱟᱱ ᱛᱟᱯᱮᱭᱟ ᱡᱚᱜ ᱠᱟᱱᱟ ᱥᱮ ᱵᱟᱝ? ᱵᱮᱸᱜᱟᱲ ᱠᱚ, ᱦᱳᱭ ᱾
ᱡᱚᱜ ᱠᱚᱫᱚ ᱡᱚᱜ ᱠᱟᱱ ᱛᱟᱞᱮ ᱜᱮᱭᱟ ᱾ ᱟᱫᱚ ᱫᱚᱢᱮ ᱫᱚ ᱵᱟᱝ ᱡᱚ ᱟᱞᱮ ᱠᱟᱱᱟ ᱟᱨᱠᱤ᱾
ᱡᱟᱦᱟᱸ ᱜᱮ ᱚᱲᱟᱜ ᱩᱛᱩ ᱫᱚ ᱪᱟᱜ ᱠᱟᱱ ᱛᱟᱞᱮᱭᱟ ᱵᱷᱟᱜᱤ ᱜᱮ, ᱠᱤᱨᱤᱧ ᱫᱚ ᱵᱟᱝ ᱦᱩᱭᱩᱜ ᱠᱟᱱᱟ᱾
ᱟᱞᱮᱭᱟᱜ ᱫᱚ ᱮᱠᱷᱚᱱᱳ ᱟᱹᱣᱨᱤ ᱡᱚᱜᱼᱟ᱾ ᱱᱮᱜᱼᱮ ᱠᱟᱹᱡ ᱵᱟᱦᱟᱜ ᱠᱟᱱᱟ᱾
ᱚ, ᱟᱯᱮ ᱫᱚ ᱟᱠᱷᱨᱤᱧ ᱞᱟᱹᱜᱤᱫ ᱯᱮ ᱨᱚᱦᱚᱭ ᱠᱟᱫᱟ ᱾
ᱦᱳᱭ ᱾ ᱟᱨ ᱴᱚᱢᱮᱴᱳ ᱚᱱᱟ ᱠᱚᱯᱮ ᱨᱚᱦᱚᱭ ᱠᱟᱜᱼᱟ ᱪᱮᱛᱟ? ᱡᱟᱦᱟᱸ ᱵᱤᱞᱟᱹᱛᱤ ᱠᱚ ᱢᱮᱛᱟᱜ ᱠᱟᱱ ᱦᱮᱸ᱾
ᱦᱮᱸ ᱦᱮᱸ ᱵᱟᱝᱞᱮ ᱨᱚᱦᱚᱭ ᱠᱟᱫᱟ ᱵᱤᱞᱟᱹᱛᱤ ᱫᱚ᱾
ᱟᱯᱮ ᱯᱮ ᱨᱚᱦᱚᱭ ᱠᱟᱫᱟ?
ᱟᱞᱮ ᱚᱱᱟ ᱫᱷᱚᱨᱚᱱ ᱨᱮ ᱨᱚᱦᱚᱭ ᱞᱟᱜᱼᱟ ᱞᱮ, ᱱᱤᱭᱟᱹ ᱫᱷᱟᱣ ᱫᱚ ᱟᱹᱣᱨᱤ ᱞᱮ ᱨᱚᱦᱚᱭᱟ᱾ ᱟᱨ ᱵᱚᱨᱥᱟ ᱨᱮᱫᱚ
ᱚ ᱾
ᱠᱚᱯᱤ ᱠᱚᱯᱮ ᱨᱚᱦᱚᱭ ᱵᱟᱲᱟᱭ ᱜᱮᱭᱟ ᱠᱚᱯᱤ?
ᱠᱚᱯᱤ ᱠᱚ ᱦᱮᱸ ᱨᱚᱦᱚᱭ ᱵᱟᱲᱟ ᱦᱩᱭᱩᱜ ᱜᱮᱭᱟ᱾
ᱯᱚᱴᱚᱢ ᱠᱚᱯᱤ ᱥᱮ ᱦᱟᱱᱟ ᱵᱟᱦᱟ ᱠᱚᱯᱤ?
ᱵᱟᱱᱟᱨ ᱠᱚᱯᱤ ᱜᱮᱞᱮ ᱨᱚᱦᱚᱭ ᱵᱟᱲᱟ ᱟᱠᱟᱫᱟ ᱵᱟᱸᱫᱷᱟ ᱠᱚᱯᱤ ᱦᱚᱸ ᱟᱨ ᱤᱭᱟᱹ ᱯᱷᱩᱞ ᱤᱭᱟᱹ ᱵᱟᱦᱟ ᱠᱚᱯᱤ ᱦᱚᱸ ᱟᱨ ᱯᱚᱴᱚᱢ ᱠᱚᱯᱤ ᱦᱚᱸᱞᱮ ᱨᱚᱦᱚᱭ ᱵᱟᱲᱟ ᱟᱠᱟᱫᱟ ᱾ ᱟᱫᱚ ᱚᱱᱟ ᱛᱚ ᱱᱮᱛᱟᱨ ᱛᱚ ᱵᱟᱝ ᱦᱩᱭᱩᱜᱼᱟ ᱾ ᱫᱚᱢᱮ ᱡᱚᱛᱱᱚ ᱦᱩᱭᱩᱜᱼᱟ ᱾ ᱟᱫᱚ ᱤᱱᱟᱹᱛᱮ ᱱᱮᱛᱟᱨ ᱫᱚ ᱟᱹᱣᱨᱤ ᱞᱮ ᱨᱚᱦᱚᱭᱟ ᱨᱚᱦᱚᱭ ᱠᱷᱟᱱ ᱫᱚᱞᱮ ᱱᱚᱣᱟ ᱤᱭᱟᱹ ᱥᱮᱫ ᱛᱮ ᱠᱟᱨᱛᱤᱠ ᱵᱚᱸᱜᱟ ᱥᱮᱫᱛᱮ ᱾
ᱟᱞᱮ ᱚᱱᱠᱟ ᱢᱤᱫᱴᱟᱝ ᱢᱟᱪᱟᱞ ᱵᱮᱱᱟᱣ ᱟᱠᱟᱫ ᱛᱮ ᱚᱱᱟ ᱠᱩᱢᱵᱟᱹ ᱠᱩᱢᱵᱟᱹ ᱚᱲᱟᱜ ᱞᱮᱠᱟᱞᱮ ᱠᱚᱨᱟᱣ ᱟᱠᱟᱫ ᱛᱮ ᱚᱸᱰᱮ ᱪᱟᱨᱟ ᱠᱟᱫᱟᱞᱮ ᱦᱟᱸᱜ, ᱩᱨᱤ ᱚᱢᱚᱱᱚᱜᱼᱟ᱾
ᱚ ᱾
ᱴᱷᱤᱠ ᱜᱮᱭᱟ ᱛᱟᱦᱚᱞᱮ ᱢᱟ, ᱫᱚᱦᱚᱭᱮᱫᱟᱹᱧ ᱩᱱᱟᱹᱜ ᱜᱮ
ᱦᱮᱸ, ᱦᱮᱸ ᱾